ᱦᱚᱸ ᱟᱸᱡᱚᱢᱚᱜ ᱠᱟᱱᱟ ᱞᱟᱹᱭ ᱢᱮ᱾
ᱟᱢᱜᱮ ᱢᱟ ᱢᱤᱫᱴᱮᱱ ᱠᱟᱹᱦᱟᱹᱱᱤ ᱟᱸᱡᱚᱢᱟᱹᱧ ᱢᱮᱥᱮᱜ᱾
ᱟᱫᱚ ᱦᱟᱯᱮᱥᱮ, ᱵᱟᱹᱧ ᱵᱩᱡᱷᱟᱹᱣ ᱫᱟᱲᱮᱜ ᱠᱟᱱᱟ ᱪᱮᱫ ᱠᱟᱹᱦᱱᱤᱧ ᱟᱸᱡᱚᱢᱟ ᱚᱠᱟᱴᱟᱜ ᱤᱧ ᱟᱸᱡᱚᱢ ᱟᱢᱟ ᱚᱠᱟᱴᱟᱜ ᱦᱚᱸ ᱴᱷᱤᱠ ᱴᱤᱠ ᱥᱟᱦᱤᱪ ᱫᱚ ᱵᱟᱹᱧ ᱵᱟᱰᱟᱭᱟ ᱥᱮ, ᱟᱨ ᱛᱷᱚᱲᱟ ᱛᱷᱚᱲᱟᱧ ᱵᱟᱲᱟᱭ ᱨᱮᱦᱚᱸ ᱦᱟᱱᱟ ᱨᱮᱱᱟᱜ ᱱᱟᱥᱮᱱᱟᱜ ᱤᱧ ᱵᱟᱲᱟᱭᱟ ᱱᱚᱣᱟ ᱨᱮᱱᱟᱜ ᱱᱟᱥᱮᱱᱟᱜ ᱤᱧ ᱵᱟᱲᱟᱭ ᱟᱫᱚ ᱢᱮᱥᱟ ᱠᱟᱛᱮ ᱪᱮᱜ ᱤᱧ ᱞᱟᱹᱭᱟᱢᱟ ᱞᱟᱹᱭᱢᱮ ᱟᱢᱜᱮ ᱢᱟ ᱚᱱᱟᱫᱚ ᱟᱡᱚᱢ ᱛᱮᱦᱚᱸ ᱡᱩᱫ ᱫᱚ ᱵᱟᱝ ᱟᱸᱡᱚᱢᱚᱜ-ᱟ ᱥᱮ ᱦᱮᱸᱥᱮ᱾
ᱟᱨ ᱢᱤᱫᱴᱮᱱ ᱠᱟᱹᱦᱱᱤᱧ ᱟᱸᱡᱚᱢ ᱞᱮᱜᱼᱟ ᱵᱟᱹᱧ ᱫᱤᱥᱟᱹᱭ ᱫᱟ ᱱᱟᱦᱟᱜ ᱩᱱᱟᱹᱜ ᱫᱚ᱾
ᱦᱚᱸ ᱛᱳᱭᱳᱭᱟᱜ ᱠᱟᱹᱢᱤ ᱞᱟᱹᱭ ᱢᱮᱥᱮ ᱛᱩᱭᱩ ᱛᱩᱭᱩ ᱟᱨ ᱤᱭᱟᱹ ᱠᱩᱞ ᱵᱟᱱᱟ ᱠᱤᱢᱵᱟ ᱡᱟᱦᱟᱱᱟᱜ ᱜᱮ ᱛᱟᱹᱨᱩᱵ, ᱚᱱᱟ ᱠᱚ᱾
ᱢᱤᱫᱴᱮᱱ ᱦᱚᱸ ᱵᱟᱝ ᱤᱧ ᱫᱤᱥᱟᱹᱭᱫᱟ ᱱᱤᱛᱚᱜ ᱚᱱᱟ ᱠᱚ ᱤᱫᱤ ᱠᱟᱛᱮ᱾
ᱟᱪᱪᱷᱟ,
ᱟᱞᱮ ᱫᱚ ᱱᱟᱦᱟᱜ ᱛᱮᱦᱤᱧ ᱵᱩᱨᱩ ᱵᱚᱸᱜᱟ ᱞᱮ ᱪᱟᱞᱟᱜ ᱢᱮᱱᱛᱮ, ᱟᱫᱚ ᱫᱟᱜ ᱠᱮᱫᱟᱭ ᱛᱚ ᱫᱚᱢᱮ ᱟᱫᱚ ᱪᱟᱞᱟᱣ ᱵᱟᱝ ᱦᱩᱭ ᱞᱮᱱᱟ᱾
ᱟᱪᱪᱷᱟ ᱵᱩᱨᱩ ᱵᱚᱸᱜᱟ ᱫᱚ ᱛᱮᱦᱮᱱᱚᱜ ᱠᱟᱱᱟ ᱥᱮ ᱦᱟᱱᱮ ᱯᱟᱨᱚᱢᱮᱱ ᱦᱚᱞᱟ ᱢᱟᱫᱷᱮᱨᱚᱜ ᱦᱚᱞᱟ ᱠᱟᱱᱟ?
ᱟᱹᱰᱤ ᱜᱟᱱ ᱡᱟᱭᱜᱟᱨᱮ ᱟᱹᱰᱤ ᱞᱮᱠᱟ ᱦᱩᱭᱩᱜᱼᱟ, ᱟᱹᱰᱤ ᱴᱷᱮᱱ ᱵᱩᱨᱩ ᱵᱚᱸᱜᱟ ᱞᱮᱠᱟ ᱦᱩᱭᱩᱜᱼᱟ᱾
ᱟᱪᱪᱷᱟ, ᱟᱫᱚ ᱤᱭᱟᱹ ᱪᱮᱜ ᱠᱚ ᱞᱟᱹᱭᱟ ᱵᱟᱝ ᱪᱟᱞᱟᱣ ᱦᱩᱭ ᱞᱮᱱᱟ ᱫᱟᱜ ᱦᱚᱛᱮ ᱛᱮ ᱦᱮᱸᱥᱮ᱾
ᱛᱮᱦᱮᱧ ᱜᱮᱛᱚ ᱠᱟᱱᱟ ᱵᱩᱨᱩ ᱵᱚᱸᱜᱟ᱾
ᱟᱫᱚ ᱤᱧ ᱫᱚ ᱦᱚᱞᱟᱱᱚᱜ ᱫᱚ ᱱᱚᱛᱮ ᱫᱚ ᱦᱚᱞᱟᱱᱚᱜ ᱠᱚ ᱪᱟᱞᱟᱣ ᱞᱮᱱᱟ ᱟᱞᱮ ᱫᱷᱟᱨᱮ ᱫᱚ᱾ ᱟᱫᱚ ᱟᱯᱮ ᱫᱟᱨ ᱫᱚ?
ᱛᱮᱦᱤᱧ ᱥᱮᱛᱟᱜ ᱨᱮᱢ ᱪᱟᱞᱟᱣ ᱞᱮᱱᱠᱷᱟᱱ ᱜᱮ ᱦᱩᱭᱩᱜᱼᱟ᱾ ᱛᱮᱦᱮᱧ ᱠᱚᱜᱮ ᱢᱮᱞᱟ ᱠᱚᱫᱚ ᱦᱩᱭᱩᱜᱼᱟ ᱛᱚ᱾ ᱯᱚᱨᱚᱵ ᱠᱚᱫᱚ,
ᱪᱟᱞᱟᱣ ᱤᱪᱪᱷᱟᱹ ᱫᱚ ᱛᱟᱦᱮᱸ ᱠᱟᱱᱟ ᱦᱮᱸᱥᱮ ᱢᱮᱱᱠᱷᱟᱱ ᱵᱟᱝ ᱪᱟᱞᱟᱣ ᱦᱩᱭ ᱞᱮᱱᱟ ᱫᱟᱜ ᱦᱚᱛᱮ ᱛᱮ ᱦᱮᱸ᱾ ᱫᱩᱠ ᱜᱮ ᱫᱩᱠ ᱜᱮᱢ ᱵᱩᱡᱷᱟᱹᱣ ᱠᱮᱫᱟ ᱦᱮᱸ
ᱟᱫ ᱫᱚ ᱫᱩᱠ ᱫᱚ ᱵᱟᱝ ᱵᱩᱡᱷᱟᱹᱜ ᱠᱟᱱᱟ ᱫᱟᱜ ᱮᱫᱟᱭ ᱛᱚ ᱡᱩᱫᱤ ᱫᱟᱜ ᱵᱟᱭ ᱫᱟᱜ ᱮᱭᱟ ᱟᱫᱚ ᱫᱟᱜ ᱞᱚᱥᱚᱫ ᱨᱮ ᱪᱤᱠᱟᱹᱭᱟᱢ ᱪᱟᱞᱟᱣ ᱠᱟᱛᱮ ᱜᱚᱴᱟ ᱞᱚᱥᱚᱫ ᱠᱚᱜᱼᱟ᱾
ᱵᱟᱝ ᱤᱧ ᱫᱩᱧ ᱞᱟᱹᱭᱟ ᱡᱟᱦᱟᱸ ᱞᱟᱦᱟ ᱠᱷᱚᱱᱟᱜ ᱩᱭᱦᱟᱹᱨ ᱛᱟᱦᱮᱱ ᱛᱟᱢᱟ ᱡᱟᱦᱟᱸ ᱠᱷᱚᱱᱮᱢ ᱤᱭᱟᱹ ᱠᱟᱜᱼᱟ ᱞᱟᱦᱟ ᱠᱷᱚᱱᱮᱢ ᱞᱟᱹᱭᱟ ᱡᱮ ᱦᱮᱸ ᱱᱚᱣᱟ ᱥᱩᱨᱩᱜ ᱠᱟᱱᱟ ᱵᱩᱨᱩ ᱵᱚᱸᱜᱟ ᱥᱮ ᱵᱩᱨᱩ ᱧᱮᱞ ᱦᱮᱸ ᱥᱮ ᱥᱮ ᱯᱟᱛ ᱛᱟ ᱧᱮᱞ ᱦᱮᱸ ᱪᱟᱞᱟᱜ ᱤᱧ ᱢᱮᱱᱛᱮ ᱟᱨ ᱡᱩᱫᱤ ᱚᱱᱟ ᱥᱩᱨᱩᱜᱼᱟ ᱟᱨ ᱡᱩᱫᱤ ᱵᱟᱢ ᱪᱟᱞᱟᱣ ᱫᱟᱲᱮᱭᱟᱜᱼᱟ ᱛᱟᱦᱚᱞᱮ ᱪᱮᱜ ᱞᱮᱠ ᱫᱩᱠ ᱫᱚ ᱟᱹᱭᱠᱟᱹᱜ ᱜᱮᱭᱟ ᱥᱮ ᱦᱮᱸᱥᱮ ᱵᱟᱝ?
ᱦᱳᱭ ᱫᱩᱠ ᱟᱹᱭᱠᱟᱹᱜᱼᱟ ᱟᱥᱟ ᱛᱟᱦᱮᱱᱟ ᱥᱮ ᱞᱟᱦᱟ ᱠᱷᱚᱱ ᱟᱥᱟ ᱠᱚᱜᱼᱟᱢ᱾
ᱦᱚᱸ
ᱜᱟᱛᱮ ᱥᱟᱞᱟᱜ ᱡᱟᱭᱜᱟ ᱞᱮ ᱫᱟᱬᱟᱱᱟ ᱱᱟᱣᱟ ᱱᱟᱣᱟ ᱡᱟᱭᱜᱟ ᱞᱮ ᱧᱮᱞᱟ᱾ ᱦᱟᱱᱟᱧ ᱦᱟᱛᱟᱣᱟ ᱱᱟᱣᱟᱧ ᱦᱟᱛᱟᱣᱟ ᱟᱨᱦᱚ ᱟᱭᱢᱟ ᱞᱮᱠᱟᱱᱟᱜ᱾ ᱚᱱᱮ ᱵᱟᱠᱚ ᱞᱟᱹᱭ ᱠᱟᱜᱼᱟ ᱠᱩᱠᱢᱩᱢ ᱧᱮᱞ ᱠᱟᱜᱼᱟ ᱠᱩᱠᱢᱩ ᱫᱚ ᱠᱩᱠᱢᱩ ᱨᱮᱜᱮ ᱛᱟᱦᱮᱱᱟ᱾
ᱦᱩᱸ ᱚᱱᱟ ᱫᱚ ᱠᱟᱛᱷᱟ ᱠᱟᱱᱟ ᱚᱱᱟ ᱫᱚᱠᱚ ᱞᱟᱹᱭᱟ ᱵᱮᱸᱜᱮᱫ ᱠᱟᱛᱮᱜ ᱠᱩᱠᱢᱩ ᱧᱮᱞ ᱢᱮ ᱮᱱᱛᱮᱨᱮᱦᱚᱸ ᱥᱟᱹᱨᱤᱜᱼᱟ ᱢᱮᱱᱠᱷᱟᱱ ᱡᱟᱹᱯᱤᱫ ᱠᱟᱛᱮᱜ ᱠᱩᱠᱢᱩ ᱫᱚ ᱟᱞᱚᱢ ᱧᱮᱞᱟ ᱦᱮᱸᱥᱮ᱾ ᱡᱟᱦᱟᱸ ᱫᱚ ᱵᱟᱝ ᱥᱟᱹᱨᱤᱜ ᱡᱟᱹᱯᱤᱫ ᱜᱮ ᱵᱟᱝᱟᱱ ᱡᱟᱹᱯᱤᱫ ᱠᱚᱫᱢ ᱥᱟᱹᱨᱤᱜ ᱜᱮᱭᱟ᱾ ᱮ ᱟᱸᱡᱚᱢ ᱵᱟᱲᱟ ᱟᱠᱟᱫᱟᱹᱧ ᱪᱮᱛᱟ ᱡᱟᱦᱟᱸᱭ ᱦᱟᱱᱮ ᱧᱤᱫᱟᱹ ᱫᱚ ᱵᱟᱝ ᱵᱷᱳᱨ ᱛᱮ ᱦᱮᱸ ᱥᱮᱸ ᱵᱷᱳᱨ ᱡᱟᱦᱟᱸᱭ ᱠᱚ ᱠᱩᱠᱢᱩᱭᱟ ᱩᱱᱠᱩᱣᱟᱜ ᱪᱮᱛᱚ ᱥᱟᱹᱨᱤᱜ ᱜᱮᱭᱟ ᱟᱫᱚ ᱟᱢ ᱠᱩᱠᱢᱩ ᱵᱟᱲᱟ ᱟᱠᱟᱫ ᱛᱮᱢ ᱵᱷᱳᱨ ᱛᱮ᱾
ᱵᱟ ᱠᱤᱪᱷᱩ ᱠᱤᱪᱷᱩ ᱠᱩᱠᱢᱩ
ᱟᱪᱷᱟ ᱟᱢᱟᱜ ᱥᱟᱹᱨᱤ ᱵᱟᱲᱟ
ᱤᱧ ᱧᱮᱞ ᱟᱠᱟᱫᱟᱹᱧ ᱦᱮᱸ ᱠᱩᱠᱢᱩ ᱥᱟᱹᱨᱤ ᱵᱟᱲᱟ ᱟᱠᱟᱱ ᱛᱤᱧᱟᱹ
ᱦᱮᱸ
ᱢᱤᱫ ᱫᱷᱟᱣ ᱚᱱᱠᱟ ᱥᱮᱸᱫᱽᱨᱟ ᱞᱮ ᱪᱟᱞᱟᱣ ᱟᱠᱟᱱᱟ ᱠᱩᱠᱢᱩᱭ ᱫᱟᱹᱧ ᱟᱨ ᱢᱤᱫᱴᱮᱱ ᱜᱟᱛᱮ ᱭᱟᱜ ᱚᱱᱟ ᱴᱩᱴᱤᱭᱟᱜ ᱚᱱᱟ ᱵᱟᱴᱩᱞ ᱪᱮᱬᱮ ᱴᱩᱴᱤ ᱵᱟᱴᱩᱞ ᱚᱱᱟ ᱛᱚᱯᱟᱜ ᱮᱱ ᱛᱟᱭᱟ᱾
ᱦᱩᱸ
ᱟᱫᱚᱧ ᱢᱮᱛᱟᱭ ᱠᱟᱱᱟ ᱡᱮ ᱪᱮᱬᱮ ᱴᱩᱴᱤ ᱚᱝᱠᱟ ᱥᱮᱸᱫᱽᱨᱟ ᱵᱚᱱ ᱪᱟᱞᱟᱣᱱᱟ ᱟᱨ ᱵᱟᱴᱩᱞ ᱛᱚᱯᱟᱜ ᱮᱱ ᱛᱟᱢᱟ᱾ ᱟᱨ ᱩᱱ ᱦᱤᱞᱳᱜ ᱜᱮ ᱥᱮᱸᱫᱽᱨᱟ ᱞᱮ ᱪᱟᱞᱟᱣᱟ ᱟᱨ ᱚᱱᱠᱟ ᱜᱮ ᱦᱩᱭᱱᱟ᱾
ᱟᱪᱪᱷᱟ ᱛᱟᱦᱚᱞᱮ ᱚᱱᱟ ᱥᱟᱹᱨᱤᱭᱮᱱ ᱛᱟᱢᱟ ᱦᱮᱸᱥᱮ᱾
ᱟᱡᱜᱮ ᱚᱱᱠᱟᱭ ᱦᱚᱪᱚ ᱠᱮᱫᱟᱭ ᱥᱮ ᱪᱮᱫ ᱚᱱᱟ ᱫᱚ ᱱᱟᱜ ᱵᱟᱝᱤᱧ ᱵᱟᱰᱟᱭᱟ᱾
ᱦᱮᱸ ᱟᱫᱚ ᱪᱤᱠᱟᱹᱢ ᱵᱟᱲᱟᱭᱟ ᱚᱱᱟ ᱫᱚ᱾
ᱦᱮᱸ ᱤᱧᱟᱹᱜ ᱵᱟᱦᱮᱨ ᱠᱷᱚᱱ ᱡᱟᱦᱟᱸᱱᱟᱜ ᱥᱟᱰᱮ ᱵᱟᱝ ᱪᱟᱞᱟᱜ ᱠᱟᱱᱟ ᱛᱚ᱾
ᱵᱟᱝ ᱵᱟᱝ ᱴᱷᱤᱠ ᱜᱮᱭᱟ ᱟᱸᱡᱚᱢᱚᱜ ᱡᱟᱦᱟᱱᱟᱜ ᱪᱮᱫ ᱜᱮ ᱵᱟᱝ ᱟᱸᱡᱚᱢᱚᱜ ᱠᱟᱱᱟ᱾
ᱟᱯᱮ ᱚᱱᱮ ᱠᱟᱞᱢᱮᱫ ᱠᱚ ᱢᱮᱱᱟᱜᱼᱟ ᱠᱟᱞᱢᱮᱫ
ᱠᱟᱞᱢᱮᱫ ᱫᱚ ᱟᱫᱚ ᱛᱟᱦᱮ ᱫᱚ ᱛᱟᱦᱮᱱ ᱜᱮ ᱢᱮᱱᱟᱜᱼᱟ ᱱᱚᱣᱟ ᱠᱚᱨᱮ ᱫᱚ ᱟᱫᱚ ᱤᱭᱟᱹ ᱢᱮᱱᱟᱜ ᱟ ᱛᱚ ᱢᱟᱱᱮ ᱥᱩᱨ ᱠᱚᱨᱮ ᱢᱟᱱᱮ ᱵᱤᱨ ᱠᱚ ᱵᱟᱹᱱᱩᱜ ᱨᱮᱦᱚᱸ ᱚᱱᱟ ᱞᱟᱴᱟᱼ ᱞᱟᱴᱟ ᱢᱮᱱᱟᱜᱼᱟ ᱟᱨ ᱚᱱᱟ ᱠᱚᱨᱮ ᱫᱚ ᱢᱟᱱᱮ ᱫᱟᱨᱮᱜ ᱜᱮᱭᱟ ᱡᱟᱹᱥᱛᱤ ᱵᱟᱝ ᱨᱮᱦᱚᱸ ᱢᱤᱫᱴᱮᱱ ᱵᱟᱨᱭᱟ ᱫᱚ ᱫᱟᱨᱮ ᱠᱟᱱᱟ ᱟᱫᱚ ᱢᱮᱱᱟᱜᱼᱟ᱾
ᱦᱮ ᱠᱟᱞᱢᱮᱫ ᱱᱮᱛᱟᱨ ᱵᱟᱝ ᱧᱟᱢᱚᱜ ᱠᱟᱱᱟ ᱟᱞᱮ ᱥᱮᱫ ᱟᱫ ᱪᱟᱵᱟᱜ ᱠᱟᱱᱟ ᱠᱟᱞᱢᱮᱜ ᱨᱮᱭᱟᱜ ᱨᱟᱱ ᱠᱚ ᱵᱮᱱᱟᱣ ᱜᱮᱭᱟ ᱛᱚ ᱟᱹᱰᱤ ᱜᱟᱡ ᱨᱟᱱ ᱨᱮ ᱞᱟᱜᱟᱜ ᱜᱮᱭᱟ᱾
ᱦᱩᱸ ᱚᱱᱟ ᱫᱚ ᱪᱮᱫᱛᱟ ᱠᱟᱞᱢᱮᱫ ᱨᱤᱫ ᱠᱟᱛᱮᱜ ᱵᱩᱲᱤ ᱞᱮᱠᱟ ᱦᱮᱸ ᱨᱟᱱ ᱞᱮᱠᱟᱢ ᱫᱚᱦᱚ ᱠᱟᱜᱼᱟ ᱮᱠᱷᱚᱱ ᱢᱮᱸᱫ ᱨᱮ ᱡᱩᱫᱤ ᱡᱟᱦᱟᱱᱟᱜ ᱦᱮᱸᱥᱮ ᱢᱮᱸᱫ ᱛᱮᱛᱚ ᱡᱟᱹᱥᱛᱤ ᱵᱟᱢ ᱧᱮᱧᱮᱞ ᱠᱤᱱᱵᱟ ᱢᱮᱫ ᱨᱮᱱᱟᱜ ᱤᱭᱟᱹᱜ ᱦᱮᱸᱥ ᱦᱮᱸ ᱢᱮᱫ ᱫᱟᱜ ᱠᱚ ᱤᱭᱟᱹᱜ ᱜᱮᱭᱟ ᱢᱮᱫ ᱛᱚᱠᱷᱚᱱᱮ ᱥᱮ ᱞᱟᱹᱜᱤᱫ ᱜᱮ ᱥᱮ ᱱᱟᱥᱮ ᱱᱟᱥᱮ ᱛᱟᱦᱮᱸᱫ ᱟᱨ ᱚᱱᱟ ᱦᱚᱛᱮᱡ ᱛᱮ ᱟᱢ ᱡᱚᱢ ᱞᱮᱠᱷᱟᱱ ᱪᱮᱛᱟᱱ ᱞᱮᱭᱟ ᱠᱚ ᱦᱳᱭ ᱜᱮ ᱵᱮᱥᱚᱜᱼᱟ ᱥᱮ ᱪᱮᱫ ᱦᱮᱸᱥᱮ
ᱤᱧ ᱨᱮᱱ ᱢᱤᱫᱴᱮᱱ ᱜᱟᱛᱮ ᱢᱮᱱᱟᱭᱟ ᱩᱱᱤ ᱱᱟᱴᱟᱜ ᱟᱹᱰᱤ ᱫᱤᱱ ᱠᱷᱚᱱ ᱢᱮᱫ ᱚᱱᱠᱟᱜ ᱠᱟᱱ ᱛᱟᱭᱟ᱾ ᱛᱟᱦᱚᱞᱮ ᱟᱢᱮᱢ ᱞᱟᱹᱭ ᱟᱹᱫᱤᱧᱟ ᱱᱟᱯᱟᱭ ᱜᱮ ᱵᱩᱡᱽ ᱠᱮᱫᱟ᱾ ᱟᱫᱚ ᱵᱟᱝ ᱤᱧ ᱵᱟᱰᱟᱭ ᱛᱟᱦᱮᱸᱜ ᱟᱫᱚ ᱟᱢ ᱞᱟᱹᱭ ᱟᱹᱫᱤᱧᱟᱢ ᱟᱢ ᱴᱷᱮᱱ ᱠᱷᱚᱱᱤᱧ ᱵᱟᱰᱟᱭ ᱠᱮᱫᱟ ᱟᱹᱰᱤ ᱢᱚᱸᱡᱽ ᱟᱹᱰᱤ ᱱᱟᱯᱟᱭᱤᱧ ᱟᱹᱭᱠᱟᱹᱣ ᱠᱮᱫᱟ ᱾ ᱟᱫᱚᱧ ᱢᱮᱛᱟᱭᱟ ᱦᱟᱜ ᱱᱚᱝᱠᱟ ᱡᱮ ᱵᱮᱱᱟᱣ ᱢᱮ ᱟᱨ ᱡᱚᱢ ᱢᱮ ᱟᱫᱚ ᱚᱱᱟ ᱫᱚ ᱡᱟᱹᱱᱤᱡ ᱠᱷᱟᱹᱞᱤ ᱞᱟᱡ ᱨᱮ ᱠᱚ ᱡᱚᱢᱟ ᱦᱮᱸ ᱥᱮ
ᱦᱮᱸ ᱠᱷᱟᱞᱤ ᱞᱟᱡ ᱨᱮᱜᱮ ᱥᱮᱛᱟᱜ ᱨᱮ ᱦᱩᱛᱩᱢ ᱯᱷᱟᱨᱪᱟᱭ ᱧᱟᱢ ᱦᱮᱸ᱾ ᱟᱫᱚ ᱩᱱ ᱟᱫᱚ ᱡᱚᱢ ᱠᱮᱫᱟᱢ ᱚᱱᱟ ᱢᱟᱲᱟᱝ ᱨᱮ ᱚᱱᱟᱢ ᱡᱚᱢ ᱠᱮᱫᱟ ᱟᱨ ᱛᱟᱯᱚᱨ ᱡᱟᱦᱟᱱᱟᱜ ᱮᱢ ᱡᱚᱢ ᱠᱮᱫᱟ ᱟᱫᱚ
ᱦᱩᱸ ᱤᱧ ᱟᱭᱳ ᱦᱚᱸᱭ ᱵᱮᱱᱟᱣ ᱛᱟᱦᱮᱸᱫ ᱚᱱᱟ ᱨᱟᱱ ᱟᱫᱚ ᱡᱚᱢ ᱦᱚᱪᱚ ᱞᱮ ᱛᱟᱦᱮᱸᱫ ᱟᱫᱚ ᱤᱧ ᱫᱚ ᱱᱟᱜ ᱵᱟᱝ ᱤᱧ ᱵᱟᱰᱟᱭ ᱛᱟᱦᱮᱸᱜ ᱪᱮᱫ ᱪᱮᱫ ᱠᱟᱹᱢᱤ ᱨᱮ ᱞᱟᱜᱟᱜᱼᱟ ᱥᱮᱛᱟᱜ ᱵᱮᱲᱟ ᱨᱮᱸᱜᱮᱡ ᱞᱟᱡ ᱨᱮᱜᱮ ᱟᱫᱚ ᱡᱟᱹᱱᱤᱡ ᱚᱱᱟ ᱞᱟᱡ ᱜᱷᱟᱣ ᱠᱚ ᱵᱟᱝ ᱜᱷᱟᱜᱼᱟ᱾
ᱦᱩᱸ ᱦᱩᱸ ᱚᱱᱟ ᱫᱚ ᱟᱨ ᱚᱱᱟ ᱤᱭᱟᱹ ᱚᱱᱟ ᱵᱟᱝ ᱤᱭᱟᱹᱜᱼᱟ ᱢᱟᱱᱮ ᱦᱚᱲᱢᱚ ᱨᱮᱭᱟᱜ ᱢᱟᱭᱟᱢ ᱠᱚ ᱵᱟᱹᱲᱤᱡᱚᱜ ᱜᱮᱭᱟ ᱥᱮ ᱢᱟᱭᱟᱢ ᱠᱚ ᱦᱮᱲᱮᱢᱚᱜᱼᱟ ᱦᱮᱸ ᱥᱮ ᱦᱮᱸ ᱚᱱᱟ ᱠᱚ ᱵᱟᱝ ᱦᱩᱭᱩᱜᱼᱟ ᱟᱨᱠᱤ ᱚᱱᱟ ᱫᱚ ᱦᱟᱲᱦᱟᱫ ᱦᱚᱸ ᱦᱟᱲᱦᱟᱫ ᱜᱮᱭᱟ ᱛᱚ ᱚᱱᱟ ᱨᱟᱱᱴᱟᱜ ᱫᱚ ᱚᱱᱟ ᱠᱟᱞᱢᱮᱫ ᱫᱚ ᱦᱮᱸᱥᱮ᱾
ᱦᱮᱸ
ᱚᱱᱟ ᱦᱚᱛᱮᱡ ᱛᱮ᱾
ᱛᱟᱨᱯᱚᱨᱮ ᱱᱤᱢ ᱟᱲᱟᱜ ᱱᱚᱣᱟ
ᱦᱮᱸ ᱦᱮᱸ ᱟᱨ ᱛᱟᱯᱚᱨ ᱦᱟᱱᱮ ᱠᱩᱭᱞᱟᱹ ᱠᱩᱭᱞᱟᱹ ᱠᱷᱟᱴᱤ ᱥᱮ ᱤᱭᱟᱹ ᱪᱮᱫ ᱪᱮᱫ ᱟᱲᱟᱜ ᱠᱚ ᱞᱟᱹᱭᱟ ᱟᱯᱮ ᱥᱮᱫ ᱪᱮᱫ ᱠᱚ ᱞᱟᱹᱭᱟ ᱚᱱᱟ ᱫᱚ ᱤᱧ ᱫᱚ
ᱦᱮᱸ ᱦᱮᱸ ᱠᱩᱭᱞᱟᱹ ᱠᱷᱟᱴᱤ ᱜᱮ ᱚᱱᱮ ᱚᱱᱟ ᱦᱚᱸᱛᱚ ᱚᱱᱟ ᱢᱟᱭᱟᱝ ᱵᱟᱲᱦᱟᱣ ᱞᱟᱹᱜᱤᱫ ᱠᱚ
ᱪᱮᱫ ᱚᱱᱟ ᱠᱚ ᱦᱮᱸᱛᱚ ᱠᱩᱭᱞᱟᱹ ᱠᱟᱴᱷᱤ ᱟᱨ ᱪᱮᱫ ᱪᱚᱠᱚ ᱞᱟᱹᱭᱟ ᱚᱱᱟ ᱧᱩᱛᱩᱢ ᱟᱨᱦᱚᱸ ᱢᱮᱱᱟᱜᱼᱟ ᱟᱨᱦᱚᱸ ᱮᱴᱟᱜ ᱧᱩᱛᱩᱢ ᱵᱟᱹᱧ ᱫᱤᱥᱟᱹᱭᱮᱫᱟ ᱤᱧ ᱫᱚ ᱥᱮᱢ ᱵᱟᱲᱟᱭᱟᱢ ᱠᱤ ᱮᱴᱟᱜ ᱧᱩᱛᱩᱢ ᱪᱮᱫ ᱛᱮᱠᱚ ᱞᱟᱹᱭᱟ᱾
ᱟᱨ ᱢᱤᱫᱴᱮᱱ ᱫᱚ ᱪᱮᱫᱪᱚᱝ ᱢᱮᱱᱟᱜᱼᱟ ᱚᱱᱟ ᱫᱚ ᱞᱚᱥᱚᱫ ᱡᱟᱭᱜᱟ ᱨᱮ ᱦᱩᱭᱩᱜᱼᱟ ᱠᱤ?
ᱟᱫᱚ ᱚᱱᱟ ᱫᱚ ᱞᱚᱥᱚᱫ ᱨᱮᱫᱚ ᱦᱤᱧᱪᱟᱹ ᱟᱲᱟᱜ ᱦᱚᱸ᱾ ᱦᱤᱧᱪᱟᱹ ᱟᱲᱟᱜ ᱢᱮᱱ ᱫᱟᱢ᱾ ᱟᱲᱟᱜ ᱠᱚᱫᱚ ᱟᱭᱢᱟ ᱞᱮᱠᱟᱱᱟᱜ ᱜᱮ ᱢᱮᱱᱟᱜᱼᱟ ᱟᱫᱚ ᱟᱨ ᱟᱲᱟᱜ ᱠᱚᱫᱚ ᱚᱱᱟ ᱞᱚᱥᱚᱫ ᱤᱭᱟᱹ ᱨᱮᱜᱮ ᱡᱟᱹᱥᱛᱤ ᱤᱭᱟᱹᱜᱼᱟ ᱤᱭᱟᱹᱜᱼᱟ᱾ ᱦᱩᱭᱩᱜᱼᱟ ᱟᱨᱠᱤ ᱫᱟᱨᱮᱜᱼᱟ᱾
ᱠᱚᱭᱞᱟᱹ ᱠᱷᱟᱹᱴᱤ ᱫᱚ ᱠᱤᱱᱛᱩ ᱟᱹᱰᱤ ᱵᱷᱟᱞᱮ ᱢᱤᱫᱴᱮᱱ ᱤᱭᱟ. ᱟᱲᱟᱜ ᱠᱟᱱᱟ ᱡᱷᱚᱛᱚ ᱠᱷᱚᱱ᱾ ᱢᱟᱭᱟᱝ ᱮᱢ ᱵᱟᱲᱦᱟᱣᱟ ᱦᱮ ᱱᱮᱛᱟᱨ ᱠᱚ ᱦᱚᱲᱜᱮ ᱚᱱᱟ ᱵᱟᱠᱚ ᱡᱚᱢ ᱢᱮᱱᱫᱟᱹᱧ ᱱᱮᱛᱟᱨ ᱠᱚ ᱦᱚᱲᱜᱮ ᱚᱱᱟ ᱵᱟᱝᱠᱚ ᱡᱚᱢ ᱮᱫᱟ ᱚᱱᱟ ᱡᱚᱢ ᱞᱟᱹᱠᱛᱤᱜ ᱠᱟᱱᱟ ᱦᱮᱸ ᱥᱮ ᱟᱵᱚ ᱠᱚ᱾
ᱦᱮᱸ ᱡᱚᱢ ᱫᱚ ᱞᱟᱹᱠᱛᱤᱜ ᱠᱟᱱᱟ, ᱢᱮᱱᱠᱷᱟᱱ ᱵᱟᱝ ᱧᱟᱢᱚᱜ ᱠᱟᱱ ᱫᱚ ᱩᱱᱟᱹᱜ,
ᱞᱟᱦᱟᱛᱮᱱ ᱦᱚᱲ ᱫᱚ ᱚᱱᱟ ᱠᱚᱠᱚ ᱡᱚᱢ ᱛᱟᱦᱮᱸᱫ ᱛᱮ ᱟᱹᱰᱤ ᱫᱤᱱ ᱵᱟᱧᱪᱟᱣ ᱠᱚ ᱛᱟᱦᱮᱱ ᱠᱟᱱ ᱛᱟᱦᱮᱸᱜ᱾ ᱫᱟᱲᱮ ᱫᱚᱢᱮ ᱫᱟᱲᱮ ᱛᱟᱦᱮᱱ ᱠᱟᱱ ᱛᱟᱠᱚ ᱛᱟᱦᱮᱸᱫ, ᱱᱮᱛᱟᱨ ᱠᱚ ᱦᱚᱲ ᱚᱱᱟ ᱠᱚ ᱵᱟᱝ ᱵᱟᱠᱚ ᱡᱚᱢ ᱮᱫᱟ ᱫᱟᱲᱮ ᱦᱚᱸ ᱵᱟᱹᱱᱩᱜᱼᱟ᱾
ᱦᱩᱸ, ᱟᱨ ᱛᱟᱦᱚᱞᱮ ᱚᱱᱟ ᱠᱩᱭᱞᱟᱹ ᱠᱟᱹᱴᱷᱤ ᱚᱱᱟ ᱠᱚ ᱥᱚᱲᱮᱭᱟ ᱚᱱᱟ ᱡᱚᱢ ᱵᱟᱲᱟ ᱟᱠᱟᱫᱟᱢ ᱥᱮ ᱵᱟᱝ ᱥᱚᱲᱮ ᱫᱚ?
ᱥᱳᱲᱮ ᱫᱚ ᱵᱟᱹᱧ ᱡᱚᱢ ᱵᱟᱲᱟ ᱟᱠᱟᱫᱟ᱾
ᱟᱨ ᱛᱟᱦᱚᱞᱮ ᱟᱲᱟᱜ ᱫᱚᱢ ᱡᱚᱢ ᱠᱟᱫᱟ ᱟᱲᱟᱜ, ᱵᱷᱟᱹᱡᱤ ᱠᱤᱝᱵᱟ ᱟᱹᱞᱩ ᱥᱟᱝ ᱠᱚ ᱩᱛᱩᱭ ᱜᱮᱭᱟ ᱡᱚᱢ ᱵᱟᱲᱟ ᱠᱟᱫᱟᱢ?
ᱪᱮᱫ ᱠᱩᱭᱞᱟᱹ ᱠᱟᱹᱴᱷᱤ?
ᱦᱮᱸ᱾
ᱦᱮᱸ ᱡᱚᱢ ᱡᱚᱢ ᱠᱟᱹᱫᱟᱧ᱾
ᱟᱪᱪᱷᱟ, ᱪᱮᱫ ᱞᱮᱠᱟ ᱥᱤᱵᱤᱞᱟ ᱥᱮ ᱦᱟᱲᱦᱟᱜ ᱜᱮᱭᱟ?
ᱩᱱᱟᱹᱜ ᱫᱚ ᱵᱟᱝ ᱥᱤᱵᱤᱞᱟ ᱪᱮᱠᱠᱟ ᱪᱚᱝ ᱵᱩᱡᱩᱜᱼᱟ ᱟᱨᱠᱤ᱾ ᱯᱚᱥᱟ ᱯᱚᱥᱟ ᱵᱩᱥᱩ ᱵᱩᱥᱩ᱾
ᱟᱪᱪᱷᱟ,
ᱟᱫᱚ ᱤᱧ ᱫᱚ ᱛᱚᱠᱷᱚᱱ ᱫᱚ ᱵᱟᱝ ᱤᱧ ᱵᱟᱰᱟᱭ ᱛᱟᱦᱮᱸᱜ ᱛᱚ ᱱᱚᱣᱟ ᱫᱚ ᱵᱷᱟᱞᱮ ᱜᱮᱭᱟ᱾
ᱦᱩᱸ
ᱫᱚᱢᱮ ᱞᱮ ᱠᱩᱥᱤᱭᱟᱜᱼᱟ ᱞᱟᱹᱰᱩ ᱜᱮ ᱞᱟᱞᱦᱟ ᱦᱚᱲ ᱫᱚ᱾
ᱦᱮ,
ᱚᱱᱟ ᱵᱩᱥᱩᱵ ᱞᱮᱠᱟᱱᱟᱜ ᱡᱚᱢᱟᱜ ᱠᱤ ᱡᱚᱢ ᱥᱟᱱᱟ ᱠᱟᱱ ᱛᱟᱦᱮᱜ,
ᱦᱩᱸ ᱵᱟᱝ ᱥᱟᱱᱟᱣᱟ ᱥᱟᱹᱨᱤ ᱜᱮ᱾ ᱟᱨ ᱛᱟᱦᱞᱮ ᱱᱤᱛᱚᱜ ᱫᱚᱢ ᱠᱩᱥᱤᱭᱟᱜᱼᱟ ᱥᱮ ᱵᱟᱢ ᱠᱩᱥᱤᱭᱟᱜᱼᱟ᱾
ᱱᱮᱛᱟᱨ ᱫᱚ ᱤᱧ ᱫᱚ ᱚᱱᱠᱟᱱ ᱡᱤᱱᱤᱥ ᱠᱚᱜᱤᱧ ᱡᱚᱢᱟ ᱡᱟᱦᱟᱸ ᱠᱚᱫᱚ ᱟᱵᱚᱣᱟᱜ ᱦᱚᱲᱢᱚ ᱞᱟᱹᱜᱤᱫ ᱛᱮ ᱱᱟᱯᱟᱭᱮ ᱮᱢᱟ᱾ ᱤᱭᱟᱹ ᱱᱟᱯᱟᱭ ᱠᱟᱹᱢᱤ ᱨᱮ ᱞᱟᱜᱟᱜᱼᱟ ᱡᱟᱹᱥᱛᱤ ᱠᱟᱭᱛᱮ᱾ ᱟᱢ ᱛᱟᱦᱞᱮ ᱡᱚᱢ ᱵᱟᱲᱟᱭ ᱜᱮᱭᱟᱢ ᱥᱮ ᱵᱟᱝ?
ᱡᱚᱢ ᱫᱚ ᱡᱚᱢ ᱫᱚᱠᱚ ᱞᱟᱹᱭᱟ ᱵᱷᱟᱜᱮᱭᱟ ᱢᱮᱱᱠᱷᱟᱱ ᱤᱧ ᱫᱚ ᱵᱟᱹᱧ ᱡᱚᱢ ᱵᱟᱲᱟ ᱟᱠᱟᱫᱟ, ᱤᱧᱫᱚ ᱧᱮᱞ ᱛᱮᱜᱤᱧ ᱞᱟᱹᱭᱟ ᱤᱥ ᱱᱚᱣᱟ ᱫᱚ ᱵᱟᱝ ᱥᱤᱵᱤᱞᱟ, ᱟᱫᱚ ᱢᱟ ᱪᱤᱠᱟᱹᱭᱟᱢ ᱟᱫᱚ᱾ ᱚᱠᱚᱭ ᱦᱚᱸ ᱚᱱᱮ ᱡᱳᱨ ᱠᱟᱛᱮ ᱫᱚ ᱚᱠᱚᱭ ᱦᱚᱸ ᱵᱟᱭ ᱡᱚᱢ ᱚᱪᱚ ᱫᱟᱲᱮᱭᱟ ᱢᱟᱛᱚ ᱟᱫᱚ ᱚᱱᱟ ᱠᱷᱟᱛᱤᱨ ᱤᱧ ᱫᱚ ᱵᱟᱧ ᱡᱚᱢ ᱠᱟᱫᱟ, ᱡᱚᱢ ᱫᱩᱧ ᱡᱚᱢ ᱠᱟᱜ ᱨᱮᱦᱚᱸ ᱱᱟᱥᱮ ᱱᱟᱥᱮ ᱚᱱᱟ ᱥᱟᱠᱟᱢ ᱛᱮᱜ ᱱᱟᱥᱮ ᱱᱟᱜ ᱤᱧ ᱥᱟᱠᱟᱢ ᱛᱮᱜ ᱤᱧ ᱡᱚᱢ ᱠᱮᱫ ᱠᱷᱟᱱ ᱟᱫᱚ ᱡᱩᱫᱤ ᱦᱟᱲᱟᱫ ᱠᱤᱫᱤᱧᱟ᱾ ᱟᱫᱚ ᱵᱟᱹᱧ ᱡᱚᱢᱟ ᱚᱱᱟ ᱦᱚᱛᱮᱜ ᱛᱮ ᱚᱱᱠᱟ᱾
ᱵᱷᱟᱞᱮ ᱡᱤᱱᱤᱥ ᱫᱚ ᱚᱱᱠᱟᱜᱮ ᱵᱟᱝ ᱥᱤᱵᱤᱞᱟ ᱵᱷᱟᱞᱮ ᱡᱟᱸᱦᱟ ᱡᱤᱱᱤᱥ ᱠᱚ ᱛᱟᱦᱮᱱᱟ ᱦᱮᱸᱥᱮ᱾
ᱦᱩᱸ ᱦᱩᱸ᱾
ᱟᱨ ᱥᱤᱵᱤᱞ ᱡᱤᱱᱤᱥ ᱫᱚ ᱵᱟᱝ ᱵᱷᱟᱞᱮᱭᱟ᱾
ᱦᱮᱸᱻ
ᱚᱱᱠᱟ ᱥᱤᱵᱤᱞ ᱡᱤᱱᱤᱥ ᱨᱮᱭᱟᱜ ᱦᱚᱸ ᱟᱯᱮᱞ ᱟᱹᱜᱩᱨ ᱠᱚ ᱢᱮᱱᱟᱜ ᱠᱟᱜ ᱠᱟᱭᱨᱟ ᱠᱚ ᱱᱚᱜᱱᱟ ᱠᱚᱫᱚ ᱠᱟᱹ ᱠᱟᱹᱴᱤᱢ ᱵᱷᱟᱞᱮ ᱜᱮᱭᱟ ᱵᱮᱫᱟᱱᱟ ᱠᱚ ᱚᱠᱟ ᱯᱷᱚᱞ ᱯᱟᱠᱚᱲ ᱠᱚ᱾ ᱟᱫᱚ ᱱᱚᱣᱟ ᱠᱚᱛᱚ ᱚᱠᱟᱨᱮᱢ ᱧᱟᱢᱟ᱾
ᱟᱫᱚ ᱨᱚᱦᱚᱭ ᱦᱩᱭᱩᱜᱼᱟ ᱫᱟᱨᱮ ᱠᱚ
ᱦᱩᱸ ᱟᱫᱚ ᱨᱚᱦᱚᱭ ᱫᱚ ᱦᱩᱭ ᱠᱚᱜᱼᱟ ᱡᱷᱚᱛᱚ ᱞᱮᱠᱟᱱ ᱦᱟᱥᱟ ᱨᱮᱛᱚ ᱵᱟᱝ ᱦᱩᱭᱩᱜᱼᱟ ᱱᱚᱣᱟ ᱠᱚ ᱡᱤᱱᱤᱥ ᱫᱚ᱾ ᱦᱳᱭ ᱞᱮᱱᱠᱷᱟᱱ ᱢᱟᱛᱚ ᱨᱚᱦᱚᱭ ᱦᱩᱭ ᱠᱚᱜᱼᱟ᱾
ᱦᱩᱸ ᱟᱯᱮᱞ ᱫᱚ ᱱᱚᱱᱚᱛᱮ ᱫᱚ ᱵᱟᱝ ᱫᱟᱨᱤᱜᱼᱟ ᱦᱮᱸᱥᱮ ᱟᱯᱮᱞ
ᱟᱯᱮᱞ ᱞᱮᱠᱟ ᱜᱮ ᱚᱱᱟ ᱯᱮᱭᱟᱨᱟ ᱦᱚᱸᱭ ᱠᱟᱹᱢᱤᱭᱟ ᱟᱞᱮ ᱫᱚ ᱟᱸᱡᱤᱨ ᱞᱮ ᱞᱟᱹᱭᱟ ᱚᱱᱟ ᱫᱚ᱾
ᱦᱩᱸ ᱟᱯᱮ ᱫᱚ ᱟᱸᱡᱤᱨ ᱟᱞᱮ ᱫᱚ ᱯᱤᱭᱟᱹᱨᱤ ᱜᱮ᱾
ᱦᱳᱭ ᱚᱱᱟ ᱦᱚᱸ ᱟᱯᱮᱞ ᱞᱮᱠᱟ ᱜᱮ ᱱᱟᱯᱟᱭᱟ᱾ ᱚᱱᱟ ᱩᱱᱟᱹᱜ ᱜᱮ ᱜᱩᱱ ᱢᱮᱱᱟᱜᱼᱟ᱾
ᱦᱳᱭ ᱜᱤ
ᱟᱯᱮᱥᱮᱜ ᱢᱮᱱᱟᱜ ᱜᱮᱭᱟ ᱯᱮᱭᱟᱨᱟ ᱫᱟᱨᱮ ᱫᱟᱨᱮ ᱠᱚ᱾
ᱦᱩᱸ ᱢᱮᱱᱟᱜᱼᱟ ᱦᱚᱜᱚᱭ ᱛᱚ ᱱᱮᱜᱼᱮ ᱜᱮ ᱡᱚᱜ ᱠᱟᱱᱟ ᱵᱮᱞᱮᱭᱮᱱᱟ᱾
ᱡᱚᱢ ᱠᱩᱥᱤᱭᱟᱜ ᱜᱮᱭᱟᱢ ᱟᱢ ᱚᱱᱟ ᱾
ᱵᱟᱝ ᱥᱮ ᱤᱧ ᱫᱚ ᱩᱱᱟᱹᱜ ᱫᱚ ᱵᱟᱹᱧ ᱠᱩᱥᱤᱭᱟᱜ ᱚᱱᱟ ᱡᱚ ᱵᱤᱞᱤ ᱠᱚ ᱪᱮᱫ ᱟᱫᱚ ᱤᱧ ᱫᱚ ᱥᱩᱫᱷᱩᱧ ᱥᱩᱫᱷᱩᱧ ᱠᱩᱥᱤᱭᱟᱜ ᱠᱷᱟᱱ ᱟᱸᱜᱩᱨ ᱱᱟᱥᱮ ᱱᱟᱥᱮᱧ ᱠᱩᱥᱤᱭᱟᱜᱼᱟ᱾ ᱟᱨ ᱟᱨ ᱩᱞᱤ, ᱤᱧ ᱠᱩᱥᱤᱭᱟᱜᱼᱟ ᱟᱨ ᱠᱟᱱᱴᱷᱟᱲ, ᱟᱨ
ᱟᱨ ᱛᱮᱢᱚᱱᱫᱚ ᱤᱧᱫᱚ ᱪᱮᱜ ᱦᱚ ᱵᱟᱹᱧ ᱫᱤᱥᱟᱹᱭᱮᱫᱟ ᱡᱮᱧ ᱡᱚᱢᱟ ᱢᱮᱱᱛᱮ ᱡᱚᱢ ᱫᱩᱧ ᱡᱚᱢᱟ ᱱᱟᱥᱮ ᱱᱟᱥᱮᱧ ᱡᱚᱢᱟ᱾ ᱴᱷᱤᱠ ᱜᱮᱭᱟ ᱢᱮᱱᱠᱷᱟᱱ ᱡᱮ ᱫᱚᱢᱮᱧ ᱠᱩᱥᱤᱭᱟᱜᱼᱟ ᱫᱚᱢᱮᱧ ᱡᱚᱢᱟ ᱚᱱᱠᱟ ᱫᱚ ᱵᱟᱝ ᱠᱟᱱᱟ᱾
ᱛᱟᱦᱞᱮ ᱪᱮᱜ ᱠᱚ ᱡᱚᱢᱟᱜ ᱟᱢᱫᱚᱢ ᱠᱩᱥᱤᱭᱟᱜᱼᱟ ᱚᱱᱟ ᱪᱟᱣᱢᱤᱱ ᱠᱚ ᱯᱟᱥᱛᱟ ᱠᱚ᱾
ᱟᱨ ᱟᱞᱚᱢ ᱞᱟᱹᱭᱟ ᱥᱟᱹᱨᱤ ᱜᱮᱢ ᱢᱮᱱ ᱠᱮᱫᱟ ᱪᱤᱠᱟᱹᱛᱮᱢ ᱵᱩᱡᱷᱟᱹᱣ ᱠᱮᱫ ᱛᱮ ᱟᱢ ᱫᱚ᱾
ᱵᱤᱨᱤᱭᱟᱱᱤ ᱠᱚ
ᱦᱩᱸ ᱴᱷᱤᱠ ᱜᱮᱢ ᱞᱟᱹᱭ ᱠᱟᱫᱟ᱾ ᱪᱤᱠᱟᱹᱛᱮᱢ ᱵᱩᱡᱷᱟᱹᱣ ᱠᱮᱫᱟ ᱟᱢ ᱫᱚ ᱤᱧᱟᱹᱜ ᱢᱚᱱᱮ ᱨᱮᱱᱟᱜ ᱠᱟᱛᱷᱟ ᱮᱠᱫᱚᱢ ᱞᱟᱹᱭ ᱥᱚᱫᱚᱨ ᱠᱮᱫᱟ᱾
ᱟᱫᱚ ᱚᱱᱟ ᱠᱚᱦᱚ ᱵᱟᱢ ᱠᱩᱥᱤᱭᱟᱜᱼᱟ ᱟᱲᱟᱜ ᱥᱟᱠᱟᱢ ᱦᱚᱸ ᱵᱟᱢ ᱠᱩᱥᱤᱜᱼᱟ ᱚᱱᱮ ᱚᱱᱟ
ᱟᱲᱟᱜ ᱥᱟᱠᱟᱢ ᱵᱟᱝ ᱟᱲᱟᱜ ᱥᱟᱠᱟᱢ ᱢᱮ ᱟᱡᱟᱢ ᱟᱲᱟᱜ ᱥᱟᱠᱟᱢ ᱢᱮᱱᱛᱮᱫᱚ ᱚᱱᱮ ᱪᱟᱛᱚᱢ ᱟᱲᱟᱜ ᱠᱩᱞᱢᱤ ᱟᱲᱟᱜ ᱢᱩᱱᱜᱟᱹ ᱟᱲᱟᱜ ᱦᱮᱸᱥᱮ ᱦᱮᱸ ᱚᱱᱟ ᱠᱚ ᱟᱲᱟᱜ ᱫᱩᱧ ᱠᱩᱥᱤᱭᱟᱜᱼᱟ ᱟᱨ ᱢᱮᱱᱠᱷᱟᱱ ᱟᱨ ᱟᱨ ᱮᱴᱟᱜ ᱮᱴᱟᱜ ᱟᱲᱟᱜ ᱡᱟᱦᱟᱸ ᱠᱚ ᱢᱮᱱᱟᱜᱼᱟ ᱚᱱᱟ ᱠᱚᱫᱚ ᱤᱧ ᱫᱚ ᱵᱟᱹᱧ ᱠᱩᱥᱤᱭᱟᱜᱼᱟ᱾
ᱥᱟᱛᱚᱢ ᱟᱲᱟᱜ ᱫᱚ ᱟᱹᱰᱤ ᱜᱮ ᱥᱤᱵᱤᱞᱟ ᱥᱟᱹᱨᱤ ᱜᱮ᱾
ᱦᱩᱸ
ᱡᱟᱦᱟᱢ ᱞᱟᱹᱭ ᱠᱮᱫ ᱠᱩᱞᱢᱤ ᱟᱲᱟᱜ ᱦᱚᱸ ᱥᱤᱵᱤᱞ ᱜᱮᱭᱟ᱾
ᱦᱩᱸ
ᱯᱟᱞᱚᱱ ᱥᱟᱠ ᱯᱟᱞᱚᱱ ᱟᱲᱟᱜ
ᱯᱟᱞᱚᱝ ᱟᱲᱟᱜ ᱠᱚᱫᱚ ᱚᱱᱟᱫᱚ ᱟᱹᱞᱩ ᱥᱟᱱᱛᱮ ᱩᱛᱩ ᱟᱹᱰᱤ ᱢᱚᱸᱡᱽ ᱤᱧ ᱦᱚᱸᱧ ᱡᱚᱢ ᱵᱟᱲᱟᱭ ᱠᱤᱫᱧ ᱚᱱᱟ ᱠᱚᱫᱚ ᱟᱹᱞᱩ ᱥᱟᱱᱛᱮ ᱢᱮᱥᱟ ᱟᱞᱩ ᱵᱤᱞᱟᱹᱛᱤ ᱦᱮᱸᱥᱮ ᱟᱨ ᱯᱟᱞᱚᱝ ᱟᱲᱟᱜ ᱟᱨ ᱢᱮ ᱤᱭᱟᱹ